ᱦᱮᱸ ᱜᱚᱢᱠᱮ
ᱦᱟᱭ ᱜᱚᱢᱠᱮ ᱡᱚᱦᱟᱨ ᱜᱮ
ᱦᱳᱭ ᱜᱚᱢᱠᱮ ᱦᱮᱡ ᱫᱚᱥᱨᱟ ᱧᱟᱯᱟᱢ ᱞᱟᱹᱜᱤᱫ ᱛᱮ ᱜᱚᱢᱠᱮ ᱟᱹᱰᱤᱜᱟᱱ ᱜᱮ ᱦᱮᱸ ᱥᱟᱹᱜᱩᱱ ᱫᱟᱨᱟᱢ ᱟᱵᱮᱱ ᱞᱟᱹᱜᱤᱫ ᱛᱮ ᱟᱹᱞᱤᱧ ᱴᱷᱮᱱ ᱦᱳᱭ ᱦᱳᱭ ᱜᱚᱢᱠᱮ ᱛᱟᱦᱚᱞᱮ ᱦᱮᱸ ᱢᱮᱱᱫᱟ ᱜᱚᱝᱠᱮ ᱱᱤᱛᱳ ᱱᱟᱦᱟᱸᱜ ᱚᱠᱟᱴᱟᱜ ᱥᱟᱫᱟᱢ ᱞᱟᱝ ᱥᱟᱵᱟ ᱚᱱᱮ ᱚᱱᱟᱜᱮ ᱠᱟᱹᱴᱤᱡ ᱞᱟᱝ ᱜᱟᱯᱟᱞᱢᱟᱨᱟᱣ ᱞᱮᱠᱷᱟᱱ ᱟᱹᱰᱤ ᱜᱮ ᱱᱟᱯᱟᱭ ᱛᱟᱦᱮ ᱠᱚᱜ ᱛᱟᱞᱟᱝ ᱟᱞᱟᱝ ᱴᱷᱮᱱ
ᱚ ᱟᱪᱪᱷᱟ ᱟᱵᱮᱱ ᱜᱮ ᱦᱟᱸᱜ ᱜᱚᱝᱠᱮ ᱵᱟᱪᱷᱟᱣ ᱞᱮᱠᱷᱟᱱ ᱱᱟᱯᱟᱭᱚᱜᱼᱟ
ᱟᱪᱪᱷᱟ ᱠᱟ ᱵᱚᱪᱷᱚᱣ ᱞᱮᱠᱟᱮᱫᱚ ᱜᱚᱝᱠᱮ ᱢᱮᱱ ᱞᱮᱠᱷᱟᱱ ᱫᱚ ᱜᱚᱝᱠᱮ ᱩᱸᱼᱼ ᱜᱚᱝᱠᱮ ᱢᱮᱱ ᱞᱮᱠᱷᱟᱱ ᱫᱚ ᱜᱚᱝᱠᱮ ᱱᱤᱛᱚᱜ ᱱᱟᱦᱟᱸᱜ ᱱᱤᱛᱚᱜ ᱱᱟᱦᱟᱸᱜ
ᱦᱮᱸ ᱦᱳᱭ
ᱥᱟᱛᱟᱢ ᱞᱮᱠᱟᱛᱮ ᱱᱟᱦᱟᱸᱜ ᱞᱤᱧ ᱞᱟᱹᱭᱫᱟ ᱢᱟᱱᱮ ᱱᱟᱦᱟᱸᱜ ᱱᱟᱜ ᱱᱤᱛᱳᱜ
ᱦᱳᱭ
ᱮᱸᱜ ᱢᱮᱱᱫᱚ ᱱᱩᱠᱩᱱᱟᱜ ᱱᱤᱛᱚᱜ ᱡᱟᱦᱟᱸ ᱦᱟᱹᱞᱤ ᱡᱩᱣᱟᱹᱱ ᱠᱚᱲᱟ ᱜᱤᱫᱽᱨᱟᱹ ᱦᱟᱹᱞᱤ ᱡᱩᱣᱟᱹᱱ ᱠᱩᱲᱤ ᱜᱤᱫᱽᱨᱟᱹ
ᱦᱳᱭ
ᱱᱩᱠᱩ ᱚᱠᱟ ᱞᱮᱠᱟᱛᱮ ᱥᱮ ᱚᱠᱟ ᱠᱚ ᱠᱟᱹᱢᱤ ᱞᱮᱠᱷᱟᱱ ᱟᱹᱰᱤ ᱞᱟᱯᱷᱟᱝ ᱥᱮᱪᱮᱫ ᱨᱮᱠᱚ ᱪᱟᱞᱟᱜᱼᱟ ᱥᱮ ᱟᱠᱚᱣᱟᱜ ᱡᱤᱭᱚᱱ ᱰᱟᱦᱟᱨ ᱟᱨ ᱟᱹᱰᱤ ᱱᱟᱯᱟᱭ ᱥᱮ ᱥᱩᱠ ᱥᱮ ᱡᱷᱚᱢᱩᱨ ᱫᱟᱜ ᱮ ᱡᱟᱹᱲᱤᱭᱟᱚᱣᱟ ᱟᱠᱚᱣᱟᱜ ᱦᱟᱯᱮᱱ ᱫᱤᱱ ᱨᱮ ᱚᱱᱟ ᱠᱚ ᱱᱤᱭᱟᱹ ᱠᱟᱹᱴᱤᱡ ᱜᱟᱯᱟ ᱜᱟᱯᱟᱞᱢᱟᱨᱟᱣ ᱞᱮᱠᱷᱟᱱ ᱥᱮ ᱜᱚᱝᱠᱮ ᱚᱠᱟ ᱠᱚ ᱰᱟᱦᱟᱨ ᱛᱮᱠᱚ ᱥᱮᱱ ᱞᱮᱱᱠᱷᱟᱱ ᱩᱱᱠᱩᱣᱟᱜ ᱵᱟᱹᱲᱤᱡ ᱦᱩᱭᱩᱜ ᱛᱟᱠᱚᱣᱟ ᱟᱨ ᱪᱮᱫ ᱠᱚ ᱦᱮᱸ ᱵᱮᱵᱚᱦᱟᱨ ᱞᱮᱠᱷᱟᱱ ᱩᱱᱠᱩᱣᱟᱜ ᱵᱟᱹᱲᱤᱡ ᱦᱩᱭᱩᱜ ᱛᱟᱠᱚᱣᱟ ᱱᱚᱜᱼᱚᱱᱟ ᱜᱮ ᱠᱟᱹᱴᱤᱡ ᱞᱟᱝ ᱜᱟᱯᱟᱞᱢᱟᱨᱟᱣ ᱞᱮᱠᱷᱟᱱ ᱜᱚᱝᱠᱮ ᱵᱟᱝ ᱜᱟᱱ ᱠᱚᱜᱼᱟ
ᱦᱳᱭ ᱜᱟᱱ ᱫᱚ ᱜᱟᱱ ᱠᱚᱜ ᱜᱮᱭᱟ ᱜᱚᱝᱠᱮ ᱱᱚᱣᱟ ᱠᱚ ᱦᱚᱸ ᱞᱟᱹᱠᱛᱤ ᱠᱟᱱ ᱜᱮᱭᱟ ᱥᱮ ᱩᱱᱠᱩ ᱦᱚᱸ ᱠᱟᱹᱴᱤᱡ ᱧᱮᱞ ᱠᱚ ᱦᱩᱭᱩᱜᱼᱟ ᱥᱮ
ᱦᱳᱭ ᱜᱚᱝᱠᱮ ᱦᱳ ᱱᱤᱦᱟᱹᱛᱤ ᱱᱤᱦᱟᱹᱛᱤ
ᱦᱮᱭ ᱦᱮᱸ
ᱟᱫᱚ ᱜᱚᱢᱠᱮ ᱚᱱᱮ ᱚᱱᱟ ᱜᱮᱞᱤᱧ ᱞᱟᱹᱭᱮᱫ ᱛᱟᱦᱮᱱᱟ ᱢᱟ ᱛᱟᱦᱚᱞᱮ ᱦᱮᱸ ᱟᱞᱟᱝ ᱟᱢ ᱜᱮ ᱛᱟᱦᱞᱮ ᱮᱦᱚᱵ ᱛᱟᱞᱟᱝ ᱢᱮ᱾
ᱚ ᱦᱚᱸ ᱴᱷᱤᱠ ᱜᱮᱭᱟ ᱜᱚᱢᱠᱮ ᱢᱟ ᱛᱚᱵᱮ ᱛᱚ ᱜᱚᱝ ᱠᱮ ᱱᱩᱠᱩᱣ ᱦᱟᱜ ᱢᱟᱨᱟᱝ ᱢᱟᱨᱥᱟᱞ ᱰᱟᱦᱟᱨ ᱥᱮ ᱥᱤᱠᱷᱱᱟᱹᱛ ᱰᱟᱦᱟᱨ ᱥᱟᱶ ᱛᱮᱜᱮ ᱚᱱᱟ ᱠᱚ ᱵᱟᱨᱮ ᱛᱮᱞᱟᱝ ᱨᱚᱯᱚᱲᱟ ᱦᱮᱸ ᱥᱮ?
ᱦᱳᱭ ᱦᱳᱭ
ᱩᱱᱠᱩ ᱡᱟᱛᱮ ᱱᱟᱯᱟᱭ ᱡᱟᱦᱟ ᱥᱟᱯᱟᱯ ᱠᱚ ᱢᱟᱱᱮ ᱠᱟᱹᱢᱤ ᱠᱟᱛᱮ ᱡᱟᱛᱮ ᱞᱟᱦᱟ ᱫᱟᱲᱮᱜ ᱢᱟᱠᱚ᱾
ᱦᱳᱭ ᱦᱳᱭ
ᱛᱚ ᱜᱚᱝᱠᱮ ᱱᱚᱝᱠᱟ ᱞᱟᱹᱭ ᱞᱮᱠᱷᱟᱱ ᱫᱚ ᱱᱩ ᱠᱚ ᱟᱵᱚ ᱡᱟᱦᱟᱸᱭ ᱠᱚᱲᱟ ᱠᱚ ᱥᱮ ᱠᱩᱲᱤ ᱜᱤᱫᱽᱨᱟᱹ ᱠᱚ,
ᱦᱳᱭ ᱦᱳᱭ
ᱱᱩᱠᱩ ᱞᱟᱹᱜᱤᱫ ᱫᱚ ᱯᱳᱭᱞᱳ ᱫᱚ ᱦᱟᱸᱜ ᱟᱢᱟᱜ ᱟᱹᱰᱤ ᱢᱟᱨᱟᱝ ᱫᱚᱨᱠᱟᱨᱚᱜ ᱠᱟᱱᱟ ᱥᱤᱠᱷᱱᱟᱹᱛ᱾
ᱦᱳᱭ ᱜᱚᱝᱠᱮ
ᱥᱤᱠᱷᱱᱟᱹᱛ ᱫᱚ ᱦᱟᱸᱜ ᱫᱚᱨᱠᱟᱨ ᱜᱮ ᱥᱤᱠᱷᱱᱟᱹᱛ ᱫᱟᱨᱟᱭ ᱛᱮᱜᱮ ᱦᱟᱸᱜ ᱢᱟᱨᱥᱟᱞ ᱰᱟᱦᱟᱨ ᱫᱚ᱾ ᱚᱸᱜ ᱵᱟᱝ ᱥᱤᱠᱷᱱᱟᱹᱛ ᱞᱮᱱᱠᱷᱟᱱ ᱦᱟᱸᱜ ᱱᱚᱝᱠᱟ ᱜᱮ ᱦᱟᱸᱜ ᱡᱟᱦᱟᱸ ᱞᱮᱠᱟ ᱠᱚ ᱢᱟᱱᱟᱣ ᱟᱹᱜᱩ ᱠᱟᱜ ᱵᱚᱱᱟ ᱵᱚᱠᱟ ᱚᱱᱠᱟᱜᱮ ᱵᱚᱠᱟ ᱜᱮᱠᱚ ᱫᱚᱦᱚ ᱵᱚᱱᱟ᱾
ᱦᱳᱭ ᱜᱚᱢᱠᱮ ᱦᱳᱭ ᱱᱤᱦᱟᱹᱛᱤ᱾
ᱛᱚ ᱱᱚᱝᱠᱟᱜᱮ ᱟᱵᱚᱨᱮᱱ ᱥᱟᱱᱛᱟᱲ ᱠᱚ ᱧᱮᱞᱚᱜ ᱠᱟᱱᱟ ᱡᱮ ᱟᱹᱰᱤ ᱦᱚᱲ ᱱᱚᱝᱠᱟ ᱥᱤᱠᱷᱱᱟᱹᱛ ᱰᱟᱦᱟᱨ ᱥᱮ ᱚᱞᱚᱜ ᱯᱟᱲᱦᱟᱣ ᱰᱟᱦᱟᱨ ᱫᱚᱠᱚ ᱵᱟᱹᱜᱤᱭ ᱮᱫᱟ᱾ ᱛᱚ ᱱᱩᱠᱩ ᱫᱚ ᱞᱟᱹᱭ ᱞᱮᱠᱷᱟᱱ ᱚᱞᱚᱜ ᱯᱟᱲᱦᱟᱜ ᱡᱟᱭᱜᱟ ᱨᱮᱫᱚ ᱟᱢ ᱫᱚ ᱥᱤᱠᱷᱱᱟᱹᱛᱚᱜ ᱢᱮ ᱥᱤᱠᱷᱱᱟᱹᱛ ᱦᱟᱛᱟᱣ ᱠᱟᱛᱮᱮᱫ ᱟᱢ ᱫᱚ ᱞᱟᱦᱟ ᱥᱮᱱ ᱢᱟᱨᱥᱟᱞ ᱰᱟᱦᱟᱨ ᱠᱚᱭᱚᱜ ᱛᱟᱢ ᱵᱟᱝᱠᱷᱟᱱ ᱫᱚ ᱟᱢᱟᱜ ᱜᱮ ᱫᱩᱠ ᱠᱚᱥᱴᱚ ᱦᱩᱭᱩᱜ ᱛᱟᱢᱟ ᱦᱮᱸ ᱥᱮ?
ᱦᱳᱭ ᱢᱮᱱ ᱫᱚ ᱦᱟᱯᱮᱱ ᱫᱤᱱ ᱨᱮ᱾
ᱦᱳᱭ
ᱦᱳᱭ
ᱛᱚ ᱡᱩᱫᱤ ᱟᱢᱟᱜ ᱥᱤᱠᱷᱱᱟᱹᱛ ᱵᱟᱝ ᱛᱟᱦᱮᱱᱟ ᱦᱚᱲ ᱠᱚ ᱮᱲᱮ ᱫᱟᱲᱮᱭᱟᱢᱟ ᱥᱟᱶᱛᱮ ᱟᱢᱦᱚᱸ ᱵᱟᱭᱨᱮ ᱫᱤᱥᱚᱢ ᱥᱮ ᱵᱟᱭᱨᱮ ᱡᱟᱭᱜᱟ ᱟᱢ ᱪᱟᱞᱟᱣ ᱵᱟᱢ ᱫᱟᱲᱮᱭᱟᱜᱼᱟ᱾ ᱥᱟᱶᱛᱮ ᱟᱢᱟᱜ ᱡᱟᱦᱟᱱᱟᱜ ᱫᱩᱠ ᱠᱚᱥᱴᱚ ᱦᱩᱭᱩᱜ ᱛᱟᱢᱟ ᱥᱮ ᱨᱟᱱ ᱨᱟᱱ ᱠᱚ ᱠᱤᱨᱤᱧ ᱦᱩᱭᱩᱜ ᱛᱟᱢᱟ ᱚᱱᱟ ᱡᱟᱭᱜᱟ ᱨᱮ ᱟᱢᱦᱚᱸ ᱧᱮᱞ ᱦᱩᱭᱩᱜ ᱛᱟᱢᱟ ᱡᱮ ᱥᱚᱴᱷᱤᱠ ᱨᱟᱱᱮ ᱤᱢᱟᱹᱧ ᱠᱟᱱᱟ ᱥᱮ ᱵᱟᱭ ᱤᱢᱟᱹᱧ ᱠᱟᱱᱟ᱾ ᱦᱮᱸ ᱥᱮ ᱜᱚᱢᱠᱮ ᱛᱚ ᱥᱤᱠᱷᱱᱟᱹᱛ ᱞᱟᱹᱜᱤᱫ ᱫᱚᱧ ᱞᱟᱹᱭᱟ ᱟᱵ ᱟᱹᱰᱤᱜᱮ ᱞᱟᱹᱠᱛᱤ ᱠᱟᱱᱟ ᱟᱨ ᱥᱤᱠᱷᱱᱟᱹᱛ ᱫᱚ ᱟᱵᱚ ᱫᱚ ᱡᱷᱚᱛᱚ ᱦᱚᱲᱜᱮ ᱫᱚᱨᱠᱟᱨ ᱠᱟᱱᱟ᱾ ᱥᱟᱶᱛᱮ ᱟᱵᱚᱨᱮᱱ ᱞᱟᱦᱟᱛᱮ ᱡᱟᱦᱟᱸᱭ ᱦᱟᱯᱲᱟᱢ ᱠᱚᱠᱚ ᱛᱟᱦᱮᱸ ᱠᱟᱱᱟ ᱥᱮ ᱟᱭᱳ ᱵᱟᱵᱟ ᱠᱚ ᱛᱟᱦᱮᱸ ᱠᱟᱱᱟ ᱥᱟᱶᱛᱮ ᱟᱭᱳᱵᱟᱵᱟ ᱠᱷᱚᱱ ᱢᱟᱨᱟᱝ ᱠᱚ ᱡᱟᱦᱟᱸᱭ ᱠᱚ ᱛᱟᱦᱮᱸ ᱠᱟᱱᱟ ᱩᱱᱠᱩ ᱫᱚ ᱦᱟᱸᱜ ᱚᱱᱠᱟ ᱥᱤᱠᱷᱱᱟᱹᱛ ᱫᱚ ᱵᱟᱝ ᱠᱚ ᱧᱟᱢ ᱟᱠᱟᱫᱟ, ᱟᱠᱚᱣᱟᱜ ᱟᱱᱟᱴ ᱠᱷᱟᱹᱛᱤᱨ ᱛᱮ ᱦᱟᱜ ᱥᱤᱠᱷᱱᱟᱹᱛ ᱫᱚ ᱵᱟᱝᱠᱚ ᱧᱟᱢ ᱟᱠᱟᱫᱟ ᱦᱚᱭᱛᱚ ᱮᱸᱜ ᱢᱟᱨᱟᱝ ᱱᱟᱭ ᱦᱚᱭᱛᱚ ᱢᱚᱬᱮ ᱠᱮᱞᱟᱥ ᱦᱟᱹᱵᱤᱡ ᱮ ᱯᱟᱲᱦᱟᱣ ᱠᱟᱱᱟ ᱢᱟᱨᱟᱝ ᱱᱟᱭ ᱡᱟᱢᱟᱭ ᱜᱤᱫᱮᱭᱟᱠᱚ ᱵᱟᱝᱠᱷᱟᱱ ᱫᱚ ᱠᱟᱹᱢᱤ ᱠᱚ ᱵᱷᱮᱡᱟ ᱠᱮᱫᱮᱭᱟ ᱚᱲᱟᱜ ᱨᱮᱱᱟᱜ ᱟᱱᱟᱴ ᱠᱷᱟᱹᱛᱤᱨ ᱛᱮ᱾ ᱥᱮ ᱩᱱᱟᱹᱜ ᱜᱟᱱ ᱟᱨ ᱞᱟᱦᱟᱛᱮ ᱨᱮᱱ ᱦᱟᱯᱲᱟᱢ ᱠᱚᱨᱮᱱ ᱜᱤᱫᱽᱨᱟᱹ ᱫᱚ ᱥᱟᱸᱜᱮ ᱜᱮᱠᱚ ᱛᱟᱦᱮᱸ ᱠᱟᱱᱟ᱾ ᱛᱚ ᱚᱱᱟ ᱠᱷᱟᱹᱛᱤᱨ ᱛᱮ ᱩᱱᱠᱩᱣᱟᱜ ᱮᱴᱠᱮᱴᱚᱬᱮ ᱥᱮ ᱩᱱᱠᱩᱣᱟᱜ ᱫᱩᱠ ᱫᱚ ᱟᱹᱰᱤᱜᱮ ᱯᱚᱞᱚᱢ ᱠᱟᱱ ᱛᱟᱠᱚᱣᱟ᱾ ᱛᱚ ᱚᱱᱟ ᱠᱷᱟᱹᱛᱤᱨ ᱛᱮ ᱱᱮᱛᱟᱨ ᱨᱮᱱ ᱜᱤᱫᱽᱨᱟᱹ ᱫᱚ ᱟᱭᱳᱼᱵᱟᱵᱟ ᱜᱮᱠᱚ ᱞᱟᱹᱭᱟ ᱟᱯᱮ ᱫᱚ ᱵᱟᱹᱵᱩ ᱢᱟᱨᱟᱝ ᱛᱮ ᱢᱟᱨᱟᱝ ᱜᱮ ᱦᱟᱨᱟᱜ ᱯᱮ ᱥᱟᱶᱛᱮ ᱡᱟᱹᱥᱛᱤ ᱧᱚᱜ ᱥᱤᱠᱷᱱᱟᱹᱛ ᱦᱟᱛᱟᱣ ᱯᱮ, ᱟᱯᱮᱭᱟᱜ ᱡᱟᱛᱮ ᱫᱩᱠ ᱠᱚᱥᱴᱚ ᱟᱞᱚ ᱵᱟᱝ ᱦᱩᱭᱩᱜ ᱢᱟ ᱡᱟᱦᱟᱸ ᱞᱮᱠᱟ ᱟᱞᱮ ᱞᱮ ᱧᱮᱞ ᱠᱟᱫᱟ, ᱚᱱᱠᱟ ᱫᱚ ᱟᱞᱚᱯᱮ ᱠᱚᱥᱴᱚᱜ ᱢᱟ᱾ ᱟᱨ ᱚᱞᱚᱜ ᱯᱟᱲᱦᱟᱣ ᱫᱟᱨᱟᱭ ᱛᱮᱜᱮ ᱟᱯᱮ ᱫᱚ ᱱᱟᱯᱟᱭ ᱰᱟᱦᱟᱨ ᱥᱮ ᱢᱟᱨᱥᱟᱞ ᱰᱟᱦᱟᱨ ᱠᱚᱭᱚᱜ ᱡᱚᱱᱚᱜ ᱯᱮ᱾ ᱦᱮᱸᱥᱮ ᱛᱚ ᱡᱟᱜᱮ ᱟᱵᱚ ᱫᱚ ᱜᱮᱞᱵᱟᱨ ᱠᱞᱟᱥᱵᱤ ᱠᱚ ᱦᱮᱸ ᱜᱮᱞᱵᱟᱨ ᱪᱟᱱᱟᱪ ᱦᱟᱹᱵᱤᱡ ᱜᱮᱠᱚ ᱟᱭᱳ ᱵᱟᱵᱟ ᱛᱟᱠᱚᱣᱟ ᱥᱤᱠᱷᱱᱟᱹᱛ ᱫᱚᱠᱚ ᱮᱢᱟ ᱵᱚᱱᱟ ᱦᱮᱸ ᱥᱮ ᱛᱮ ᱠᱚ ᱟᱵᱚ ᱠᱚ ᱡᱳᱨ ᱵᱚᱱᱟ ᱡᱮ ᱵᱟᱹᱵᱩ ᱯᱟᱲᱦᱟᱜ ᱢᱮ ᱯᱟᱲᱦᱟᱜ ᱢᱮ ᱥᱟᱶᱛᱮ ᱟᱵᱚ ᱛᱟᱨᱯᱚᱨᱮ ᱡᱟᱦᱟᱸ ᱛᱤᱱᱟᱹᱜ ᱯᱟᱲᱦᱟᱣ ᱯᱟᱲᱦᱟᱣ ᱛᱮ ᱜᱮᱭᱟᱱ ᱵᱚᱱ ᱧᱟᱢ ᱫᱟ ᱚᱱᱟ ᱜᱮᱭᱟᱱ ᱛᱟᱞᱟᱛᱮ ᱡᱟᱛᱮ ᱟᱭᱳ ᱠᱚ ᱥᱮ ᱵᱟᱵᱟ ᱠᱚ ᱞᱟᱹᱭ ᱵᱟᱝ ᱦᱩᱭᱩᱜ ᱛᱟᱹᱠᱤᱱ ᱢᱟ ᱡᱮ ᱵᱟᱵᱩ ᱯᱟᱲᱦᱟᱜ ᱢᱮ ᱟᱵᱚ ᱟᱵᱚ ᱛᱮᱜᱮ ᱱᱤᱡᱮ ᱛᱮᱜᱮ ᱟᱵᱚᱣᱟᱜ ᱢᱟᱨᱥᱟᱞ ᱰᱟᱦᱟᱨ ᱡᱟᱛᱮ ᱵᱚᱱ ᱠᱚᱭᱚᱜ ᱫᱟᱲᱮᱜ ᱢᱟ ᱦᱮᱸ ᱥᱮᱸ ᱟᱨ ᱦᱚᱸᱜᱼᱚᱭ ᱡᱮ ᱛᱤᱨᱞᱟᱹ ᱠᱚ ᱥᱮ ᱟᱵᱚᱨᱮᱱ ᱠᱚᱲᱟ ᱦᱚᱯᱚᱱ ᱠᱚ ᱡᱟᱦᱟᱸᱭ ᱤᱥᱠᱩᱞ ᱤᱛᱩᱱ ᱟᱥᱲᱟ ᱠᱚ ᱵᱟᱹᱜᱤ ᱠᱟᱫᱟ ᱠᱚ ᱦᱮᱸ ᱥᱮ ᱛᱚ ᱱᱩᱼᱼ ᱠᱩ ᱠᱟᱹᱢᱤ ᱦᱚᱸᱠᱚ ᱠᱟᱹᱢᱤᱭᱫᱟ ᱥᱟᱶᱛᱮ ᱱᱚᱜᱼᱚᱭ ᱡᱮ ᱮ ᱯᱟᱛᱟ ᱯᱚᱨᱚᱵᱽ ᱥᱮ ᱯᱨᱳᱜᱨᱟᱢ ᱠᱚ ᱚᱱᱟ ᱯᱨᱳᱜᱨᱟᱢ ᱠᱚᱨᱮ ᱪᱟᱞᱟᱣ ᱠᱟᱛᱮ ᱦᱟᱺᱰᱤ ᱯᱟᱹᱣᱨᱟᱹ ᱧᱩ ᱠᱟᱛᱮ ᱟᱹᱛᱷᱟᱹᱲᱤ ᱜᱤᱛᱤᱡ ᱵᱟᱲᱟ ᱠᱟᱛᱮ ᱮᱸ ᱱᱚᱝᱠᱟ ᱱᱚᱜᱼᱚᱭ ᱡᱮ ᱡᱟᱦᱟᱸᱭ ᱟᱨᱠᱤ ᱥᱳᱥᱟᱞ ᱢᱤᱰᱤᱭᱟ ᱨᱮ ᱧᱮᱞᱚᱜ ᱠᱟᱱᱟ ᱡᱮ ᱱᱩᱭ ᱱᱚᱝᱠᱟ ᱦᱟᱹᱱᱤ ᱱᱚᱝᱠᱟᱭ ᱦᱩᱭᱩᱜ ᱠᱟᱱᱟ ᱛᱚ ᱚᱱᱮ ᱡᱮ ᱚᱱᱮ ᱠᱚ ᱵᱷᱟᱭᱨᱟᱞᱮ ᱠᱚᱣᱟ ᱥᱟᱶᱛᱮ ᱟᱠᱚᱣᱟᱜ ᱱᱤᱡᱮ ᱮ ᱞᱟᱭᱤᱯᱷ ᱦᱚᱸᱠᱚ ᱱᱚᱥᱴᱚᱭᱮᱫ ᱛᱟᱠᱚᱣᱟ ᱥᱮ ᱟᱠᱚᱣᱟᱜ ᱡᱤᱣᱤ ᱠᱚ ᱟᱞᱟᱭ ᱫᱟᱲᱮᱭᱟᱜᱼᱟ ᱱᱚᱣᱟ ᱠᱚ ᱤᱭᱟᱹ ᱠᱷᱟᱹᱛᱤᱨ ᱛᱮ ᱜᱷᱚᱴᱚᱱᱟ ᱠᱷᱟᱹᱛᱤᱨ ᱛᱮ ᱟᱡ ᱢᱟᱠᱚ ᱵᱷᱟᱭᱨᱟᱞ ᱠᱮᱫᱮᱭᱟ ᱥᱟᱶᱛᱮ ᱱᱚᱣᱟ ᱡᱤᱱᱤᱥ ᱠᱚ ᱚᱲᱟᱜ ᱨᱮ ᱠᱚ ᱧᱮᱞ ᱠᱮᱫᱟ ᱧᱮᱞ ᱠᱟᱛᱮᱫ ᱚᱲᱟᱜ ᱨᱮᱱ ᱟᱭᱳᱼᱵᱟᱵᱟ ᱦᱚᱸ ᱠᱚᱥᱴᱚ ᱢᱚᱱᱮᱨᱮ ᱦᱩᱭᱩᱜᱼᱟ ᱥᱟᱶᱛᱮᱠᱚ ᱮᱜᱨᱮᱭᱟ ᱟᱨ ᱚᱱᱟ ᱮᱜᱮᱨ ᱠᱷᱟᱹᱛᱤᱨ ᱛᱮᱜᱮ ᱟᱡ ᱮ ᱩᱱᱟᱹᱜ ᱠᱚᱥᱴᱚᱭ ᱵᱩᱡᱷᱟᱹᱣ ᱟᱥᱮ ᱡᱤᱣᱤ ᱠᱚ ᱟᱞᱟᱭᱟ ᱟᱫᱚ ᱢᱟᱲᱟᱝ ᱨᱮᱫᱚ ᱵᱟᱭ ᱪᱤᱱᱛᱟᱹᱭᱟ ᱡᱮ ᱤᱧ ᱱᱚᱣᱟ ᱠᱟᱹᱢᱤᱧ ᱠᱚᱨᱟᱣᱫᱟ ᱤᱧ ᱨᱮᱱ ᱟᱭᱳᱼᱵᱟᱵᱟ ᱪᱮᱫ ᱠᱚ ᱞᱟᱹᱭᱟ ᱚᱲᱟᱜ ᱨᱮ ᱥᱟᱶᱛᱮ ᱤᱧ ᱨᱮᱱ ᱟᱭᱳᱼᱵᱟᱵᱟ ᱟᱛᱩ ᱦᱚᱲ ᱪᱮᱫ ᱠᱚ ᱢᱮᱛᱟ ᱠᱚᱣᱟ ᱦᱮᱸ ᱥᱮ ᱜᱚᱝᱠᱮ ᱛᱚ ᱱᱚᱣᱟ ᱩᱱᱠᱩ ᱫᱚ ᱦᱟᱸᱜ ᱩᱱᱠᱩ ᱫᱚ ᱛᱚᱠᱷᱚᱱ ᱯᱟᱛᱟ ᱯᱚᱨᱚᱵᱽ ᱨᱮᱫᱚ ᱦᱟᱸᱜ ᱚᱱᱟ ᱠᱚᱫᱚ ᱠᱚ ᱢᱟᱱᱮ ᱞᱟᱡᱟ ᱵᱚᱛᱚᱨ ᱮ ᱚᱱᱟ ᱠᱚᱫᱚ ᱦᱟᱸᱜ ᱠᱚ ᱫᱮᱭᱟ ᱠᱫ ᱜᱮᱭᱟ ᱮ ᱚᱱᱟ ᱞᱟᱡᱟ ᱵᱚᱛᱚᱨ ᱫᱚ ᱦᱟᱸᱜ ᱚᱱᱠᱟᱱ ᱡᱟᱭᱜᱟ ᱨᱮᱫᱚ ᱫᱮᱭᱟ ᱵᱟᱝ ᱜᱟᱱᱚᱜᱼᱟ ᱡᱟᱦᱟᱸ ᱨᱮᱫᱚ ᱟᱵᱚᱣᱟᱜ ᱫᱮᱭᱟ ᱫᱚᱨ ᱠᱟᱨ ᱚᱱᱠᱟᱱ ᱡᱟᱭᱜᱟ ᱨᱮᱵᱚᱱ ᱫᱮᱭᱟᱭᱟ ᱦᱮᱸ ᱥᱮ ᱜᱚᱝᱠᱮ
ᱦᱳᱭ ᱦᱳᱭ
ᱛᱚ ᱜᱚᱢᱠᱮ ᱱᱚᱣᱟ ᱠᱚ ᱵᱟᱨᱮᱛᱮ ᱠᱟᱹᱴᱤᱡ ᱟᱵᱮᱱ ᱦᱟᱸᱜ ᱞᱟᱹᱭ ᱵᱮᱱ ᱛᱟᱨᱯᱚᱨᱮ ᱦᱟᱸᱜ ᱯᱚᱨᱮ ᱛᱮ ᱟᱹᱞᱤᱧ ᱦᱚᱞᱤᱧ ᱞᱟᱹᱭᱟ ᱦᱟᱸᱜ
ᱦᱳᱭ ᱜᱚᱝᱠᱮ ᱤᱧᱱᱫᱚ ᱢᱮᱱᱫᱚ ᱱᱤᱛᱚᱜ ᱦᱟᱜ ᱜᱚᱝᱠᱮ ᱡᱟᱦᱟᱸ ᱛᱤᱱᱟᱹᱜ ᱦᱚᱭᱛᱳ ᱤᱛᱩᱱ ᱟᱥᱲᱟ ᱠᱚᱨᱮ ᱠᱚ ᱯᱟᱲᱦᱟᱜ ᱯᱟᱲᱟᱜ ᱠᱟᱱ ᱛᱟᱵᱚᱱᱟ ᱥᱮ ᱞᱟᱯᱷᱟᱝ ᱥᱮᱪᱮᱫ ᱨᱮ ᱢᱮᱱᱟᱜ ᱠᱚ ᱛᱟᱵᱚᱱᱟ ᱦᱳ ᱦᱳᱭ ᱜᱚᱝᱠᱮ
ᱦᱳ ᱜᱚᱝᱠᱮ ᱟᱡᱚᱢᱚᱜ ᱠᱟᱱ
ᱦᱮᱞᱳ ᱦᱮᱸ ᱜᱚᱢᱠᱮ ᱟᱡᱚᱢᱚᱜ ᱠᱟᱱᱟ ᱚ ᱟᱦ ᱜᱚᱝᱠᱮ ᱚᱱᱟ ᱠᱟᱹᱴᱤᱡ ᱛᱟᱨᱠᱚᱜ ᱠᱟᱱᱟ ᱜᱚᱢᱠᱮ ᱠᱟᱹᱴᱤᱡ ᱵᱮᱱ ᱢᱤᱭᱩᱴ ᱠᱟᱜ ᱠᱷᱟᱱ ᱠᱟᱹᱴᱤᱡ ᱱᱟᱯᱟᱭ ᱠᱚᱜᱼᱟ
ᱴᱷᱤᱠ ᱜᱮᱭᱟ ᱴᱷᱤᱠ ᱜᱮᱭᱟ
ᱛᱚ ᱚᱱᱮ ᱚᱱᱟᱜᱮ ᱜᱚᱝᱠᱮ ᱢᱮᱱᱫᱚ ᱱᱤᱛᱚᱜ ᱡᱟᱦᱟᱸᱛᱤᱱᱟᱹ ᱜᱮ ᱞᱟ ᱯᱟᱝ ᱥᱮᱫ ᱨᱮᱠᱚ ᱚᱞ ᱯᱟᱲᱦᱟᱜ ᱠᱟᱱ ᱛᱟᱵᱚᱱᱟ ᱱᱩᱠᱩ ᱠᱚ ᱞᱟᱹᱜᱤᱫ ᱜᱚᱢᱠᱮ ᱞᱤᱧ ᱞᱟᱹᱭᱟ ᱢᱮᱱᱫᱚ ᱮᱫ ᱢᱤᱫᱴᱮᱱ ᱡᱚᱠᱷᱚᱱᱟᱜ ᱜᱤᱫᱽᱨᱟᱹ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱦᱳᱭ ᱥᱮ ᱜᱚᱢᱠᱮ᱾ ᱢᱮ ᱢᱮᱱᱫᱟᱹᱞᱤᱧ ᱢᱤᱫᱴᱮᱱ ᱡᱚᱠᱷᱚᱱᱟᱜ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱡᱚᱠᱷᱚᱱ ᱜᱮᱱᱟᱜ ᱦᱟᱨᱟ ᱵᱩᱨᱩᱜᱼᱟ ᱜᱚᱝᱠᱮ ᱢᱮᱱᱠᱷᱟᱱ ᱱᱩᱭᱟᱜ ᱦᱟᱨᱟᱼ ᱵᱩᱨᱩ ᱥᱟᱶ ᱥᱟᱶ ᱛᱮᱜᱮ ᱠᱤᱱᱛᱩ ᱮ ᱟᱭᱟᱜ ᱪᱤᱱᱛᱟᱹ ᱵᱷᱟᱵᱱᱟ ᱟᱭᱟᱜ ᱪᱤᱱᱛᱟᱹ ᱫᱷᱟᱨᱟ ᱥᱟᱱᱟᱢᱜ ᱜᱮ ᱠᱤᱱᱛᱩ ᱵᱚᱫᱚᱞ ᱤᱫᱤᱜ ᱛᱟᱭᱟ ᱜᱚᱝᱠᱮ ᱦᱚᱲᱢᱚ ᱨᱮᱱᱟᱜ ᱜᱚ ᱜᱚᱲᱚᱱ ᱥᱟᱶ ᱥᱟᱶ ᱛᱮᱜᱮ ᱱᱤᱭᱟᱹ ᱟᱵᱚᱣᱟᱜ ᱪᱤᱱᱛᱟᱹ ᱵᱷᱟᱵᱱᱟ ᱦᱚᱸ ᱥᱟᱱᱟᱢᱟᱜ ᱵᱚᱫᱚᱞ ᱪᱟᱞᱟᱜᱼᱟ
ᱦᱳᱭ ᱦᱳᱭ᱾
ᱦᱳᱭᱛᱳ ᱦᱩᱰᱤᱧ ᱨᱮᱫᱚ ᱟᱹᱰᱤ ᱦᱳᱭᱛᱳ ᱠᱟᱹᱴᱤᱡ ᱚᱱᱠᱟ ᱪᱤᱱᱛᱟᱹ ᱵᱷᱟᱵᱱᱟᱭᱮᱫ ᱛᱟᱦᱮᱱᱮ ᱢᱮᱱᱠᱷᱟᱱ ᱜᱚᱝᱠᱮ ᱞᱟᱹᱴᱩ ᱴᱩ ᱠᱟᱛᱮᱫ ᱱᱤᱝᱠᱟᱹᱜᱼᱟ ᱩᱱᱤ ᱫᱚ ᱟᱫᱚ ᱢᱟᱱᱮ ᱟᱹᱰᱤ ᱵᱷᱮᱜᱟᱨ ᱵᱷᱮᱜᱟᱨ ᱜᱤᱫᱽᱨᱟᱹ ᱥᱟᱞᱟᱜ ᱵᱷᱮᱜᱟᱨ ᱵᱷᱮᱜᱟᱨ ᱟᱜ ᱛᱮ ᱦᱚᱸ ᱚᱱᱟ ᱟᱭᱟᱜ ᱢᱚᱱᱮᱨᱮ ᱟᱴᱠᱟᱨᱚᱜᱼᱟ ᱟᱴᱠᱟᱨ ᱠᱟᱛᱮᱫ ᱜᱮ ᱜᱚᱢᱠᱮ ᱩᱱᱤ ᱚᱱᱟ ᱠᱚᱭ ᱠᱟᱹᱢᱤᱭᱟ᱾ ᱟᱫᱚ ᱜᱚᱝᱠᱮ ᱱᱤᱝᱠᱟᱹ ᱧᱮᱞᱚᱜᱚᱜ ᱠᱟᱱᱟ ᱢᱮᱱᱫᱚ ᱢᱤᱫᱴᱮᱱ ᱢᱤᱫᱴᱮᱱ ᱠᱚᱲᱟ ᱜᱤᱫᱽᱨᱟᱹ ᱥᱮ ᱢᱤᱫᱴᱮᱱ ᱠᱩᱲᱤ ᱜᱤᱫᱽᱨᱟᱹ ᱦᱮᱸ ᱢᱮᱱᱫᱚ ᱡᱚᱠᱷᱚᱱ ᱜᱮ ᱦᱟᱸ ᱚᱞᱚᱜ ᱯᱟᱲᱦᱟᱜᱼᱟ ᱥᱮ ᱦᱟᱨᱟ ᱵᱩᱨᱩᱜᱼ ᱟᱭ ᱢᱮᱱᱫᱚ ᱜᱚᱝᱠᱮ ᱠᱮ ᱡᱟᱦᱟᱸ ᱠᱷᱚᱱᱟᱜ ᱞᱟᱹᱠᱛᱤᱜᱼᱟ ᱥᱮ ᱩᱱᱤ ᱱᱟᱯᱟᱭ ᱰᱟᱦᱟᱨ ᱨᱮ ᱪᱟᱪᱚ ᱞᱟᱹᱜᱤᱫ ᱛᱮ ᱜᱚᱝᱠᱮ ᱦᱚᱲᱢᱟ ᱱᱤᱦᱟᱹᱛ ᱛᱤ ᱞᱟᱜᱟᱜ ᱜᱮᱭᱟ᱾ ᱟᱫᱚ ᱜᱚᱢᱠᱮ ᱚᱱᱮ ᱚᱱᱟ ᱞᱮᱠᱟᱛᱮ ᱢᱮᱱ ᱜᱟᱱᱚᱜᱼᱟ ᱜᱚᱢᱠᱮ ᱢᱤᱫᱴᱮᱱ ᱜᱤᱫᱽᱨᱟᱹ ᱡᱚᱠᱷᱚᱱᱮ ᱞᱟᱹᱴᱩᱜᱼᱟ ᱩᱱᱤ ᱥᱟᱶᱛᱮ ᱠᱤᱱᱛᱩ ᱩᱱᱤ ᱩᱱᱤ ᱨᱮᱱ ᱟᱭᱳᱵᱟᱵᱟ ᱥᱮ ᱩᱱᱤ ᱨᱮᱱ ᱫᱟᱹᱭ ᱫᱟᱫᱟ ᱛᱟᱠᱚ ᱦᱚᱸ ᱜᱚᱢᱠᱮ ᱟᱹᱰᱤ ᱜᱟᱱ ᱜᱮ ᱜᱚᱲᱚ ᱥᱚᱯᱚᱦᱚᱫ ᱩᱱᱤ ᱜᱤᱫᱽᱨᱟᱹ ᱛᱟᱭᱚᱢ ᱨᱮ ᱛᱟᱦᱮᱸᱱ ᱞᱟᱜᱟ ᱠᱚᱣᱟ᱾
ᱦᱳᱭ ᱦᱳᱭ᱾
ᱦᱮᱸ ᱥᱮ ᱵᱟᱝ ᱜᱚᱝᱠᱮ?
ᱦᱳᱭ᱾
ᱟᱨ ᱡᱚᱠᱷᱚᱱ ᱜᱮ ᱩᱱᱤ ᱟ ᱡᱚᱠᱷᱚᱱ ᱜᱮ ᱩᱱᱤ ᱜᱤᱫᱽᱨᱟᱹ ᱛᱟᱭᱚᱢ ᱨᱮᱠᱚ ᱛᱟᱦᱮᱱᱟ ᱜᱚᱢᱠᱮ ᱩᱱᱜᱮ ᱱᱟᱦᱟᱜ ᱦᱮᱸ ᱩᱱᱤ ᱜᱤᱫᱽᱨᱟᱹ ᱟᱜ ᱡᱤᱭᱚᱱ, ᱡᱤᱭᱚᱱ ᱰᱟᱦᱟᱨ ᱢᱮᱱᱫᱚ ᱢᱮᱱᱫᱚ ᱛᱟᱲᱟᱢ ᱪᱟᱪᱚ ᱥᱮ ᱟᱭᱟᱜ ᱞᱟᱯᱷᱟᱝ ᱥᱮᱪᱮᱫ ᱞᱟᱹᱜᱤᱫ ᱜᱚᱝᱠᱮ ᱟᱹᱰᱤ ᱱᱟᱯᱟᱭ ᱱᱟᱯᱟᱭ ᱢᱮᱱᱫᱚ ᱟᱹᱰᱤ ᱱᱟᱯᱟᱭ ᱪᱤᱱᱛᱟᱹ ᱵᱷᱟᱵᱽᱱᱟ ᱦᱩᱭᱩᱜ ᱛᱟᱭᱟ᱾
ᱦᱳᱭ᱾
ᱦᱳᱭ ᱚᱱᱚ ᱚᱱᱠᱟ᱾ ᱟᱫᱚ ᱜᱚᱢᱠᱮ ᱮᱸᱫ ᱚᱱᱟ ᱜᱮᱞᱤᱧ ᱞᱟᱹᱭᱟ ᱢᱮᱱ ᱞᱮᱠᱷᱟᱱ ᱫᱚ ᱜᱚᱢᱠᱮ ᱮᱸ ᱢᱤᱫᱴᱮᱱ ᱜᱤᱫᱽᱨᱟᱹ ᱛᱟᱭᱚᱢ ᱨᱮ ᱟᱭᱳ ᱵᱟᱵᱟ ᱦᱚᱸ ᱟᱹᱰᱤ ᱞᱟᱹᱴᱩ ᱜᱮ ᱢᱤᱫᱴᱮᱱ ᱫᱟᱭᱤᱛᱛᱚ ᱵᱟᱱ ᱦᱩᱭᱩᱜ ᱢᱟᱱᱮ ᱦᱩᱭᱩᱜ ᱞᱟᱜᱟᱣ ᱠᱚᱣᱟ᱾
ᱦᱳᱭ ᱦᱳᱭ᱾
ᱟᱨ ᱩᱱᱠᱩ ᱡᱩᱫᱤ ᱫᱟᱭᱤᱛᱛᱚ ᱡᱩᱫᱤ ᱜᱚᱝᱠᱮ ᱵᱟᱠᱚ ᱦᱩᱭᱩᱜᱼᱟ ᱛᱟᱦᱚᱞᱮ ᱩᱱᱤ ᱜᱤᱫᱽᱨᱟᱹᱜ ᱦᱚᱸ ᱢᱮᱱᱫᱚ ᱡᱤᱭᱚᱱ ᱰᱟᱦᱟᱨ, ᱜᱚᱢᱠᱮ ᱢᱟᱱᱮ ᱢᱟᱱᱮ ᱮᱴᱠᱮᱴᱚᱲᱮ ᱦᱩᱭ ᱫᱟᱲᱮᱭᱟᱛᱟᱭᱟ᱾
ᱦᱳᱭ ᱦᱳᱭ᱾
ᱟᱫᱚ ᱜᱚᱝᱠᱮ ᱚᱱᱮ ᱚᱱᱟ ᱞᱮᱠᱟ ᱛᱮᱞᱤᱧ ᱞᱟᱹᱭᱟ ᱢᱮᱱᱫᱚ ᱮᱸ ᱡᱚᱠᱷᱚᱱ ᱩᱱᱤ ᱡᱚᱠᱷᱚᱱ ᱩᱱᱤ ᱜᱤᱫᱽᱨᱟᱹ ᱜᱚᱢᱠᱮ ᱦᱟᱨᱟ ᱵᱩᱨᱩᱜ ᱠᱟᱱᱟᱭ ᱚᱱᱟ ᱦᱟᱨᱟ ᱵᱩᱨᱩ ᱥᱟᱶ ᱥᱟᱶᱛᱮᱜᱮ, ᱜᱠᱮ ᱩᱱᱤ ᱮᱸ ᱩᱱᱤᱭᱟᱜ ᱪᱤᱱᱛᱟᱹ ᱫᱷᱟᱨᱟ ᱡᱚᱠᱷᱚᱱ ᱜᱮ ᱱᱟᱜ ᱵᱚᱫᱚᱞᱚᱜ ᱛᱟᱭᱟ ᱵᱚᱫᱚᱞ ᱥᱟᱶ ᱛᱮᱜᱮ ᱜᱚᱢᱠᱮ ᱡᱚᱠᱷᱚᱱ ᱢᱮᱱᱫᱚ ᱟᱭᱳ ᱵᱟᱵᱟ ᱱᱤᱝᱠᱟᱹᱱ ᱢᱟᱱᱮ ᱱᱤᱝᱠᱟᱹ ᱞᱮᱠᱟ ᱢᱮᱥᱟᱜ ᱞᱟᱜᱟᱣ ᱠᱤᱱᱟᱹ ᱩᱱᱤ ᱜᱤᱫᱽᱨᱟᱹ ᱥᱟᱞᱟᱜ ᱢᱮᱱᱫᱚ ᱟᱡᱨᱮ ᱫᱟᱹᱭ ᱫᱤ ᱫᱟᱫᱟ ᱛᱟᱠᱚ ᱡᱟᱦᱟᱸ ᱞᱮᱠᱟ ᱢᱮᱥᱟᱜ ᱞᱟᱜᱟᱣ ᱠᱚᱣᱟ᱾ ᱮᱫᱚᱢ ᱜᱟ ᱢᱟᱱᱮ ᱡᱟᱦᱟᱸ ᱞᱮᱠᱟ ᱦᱳᱭᱛᱳ ᱵᱟᱵᱟ ᱥᱟᱹᱜᱟᱹᱭ ᱦᱩᱭᱩᱜ ᱨᱮᱦᱚᱸ ᱵᱟᱵᱟ ᱢᱟᱥᱮ ᱢᱮᱱ ᱜᱤᱫᱽᱨᱟᱹ ᱦᱩᱭᱩᱜ ᱨᱮᱦᱚᱸ ᱜᱤᱫᱽᱨᱟᱹ ᱞᱮᱠᱟ ᱫᱚ ᱵᱟᱝ᱾ ᱚᱱᱟ ᱫᱚ ᱜᱟᱛᱮ ᱥᱟᱹᱜᱟᱹᱭ ᱞᱮᱠᱟ ᱠᱚᱲᱟ ᱜᱤᱫᱽᱨᱟᱹ ᱫᱚ ᱜᱟᱛᱮ ᱥᱟᱹᱜᱟᱹᱭ ᱞᱮᱠᱟ ᱡᱩᱫᱤ ᱵᱮᱱᱟᱜ ᱛᱟᱦᱚᱞᱮ ᱩᱱᱠᱩ ᱚᱱᱟ ᱫᱚ ᱟᱹᱰᱤ ᱱᱟᱯᱟᱭ ᱦᱩᱭᱩᱜᱼᱟ᱾
ᱦᱳᱭᱻᱦᱮ᱾
ᱦᱳᱭ ᱥᱮ ᱜᱚᱝᱠᱮ᱾
ᱦᱳᱭ᱾
ᱟᱫᱚ ᱚᱱᱮ ᱚᱱᱟ ᱛᱮᱜᱮᱞᱤᱧ ᱞᱟᱹᱭᱟ ᱩᱱᱤ ᱜᱤᱫᱽᱨᱟᱹ ᱡᱚᱠᱷᱚᱱᱮ ᱦᱟᱨᱟ ᱵᱩᱨᱩᱜᱼᱟ ᱦᱟᱨᱟ ᱵᱩᱨᱩᱜ ᱥᱟᱶ ᱥᱟᱶᱛᱮ, ᱜᱚᱝᱠᱮ ᱦᱮᱸ ᱢᱮᱱᱫᱚ ᱮᱸᱫ ᱢᱮᱱᱫᱚ ᱩᱱᱤᱫᱚ ᱢᱟᱱᱮ ᱮᱴᱟᱜ ᱜᱤᱫᱽᱨᱟᱹ ᱠᱚᱣᱟᱜ ᱧᱮᱞ ᱧᱮᱞᱛᱮ ᱢᱟᱱᱮ ᱪᱤᱱᱛᱟᱹ ᱵᱷᱟᱵᱱᱟ ᱦᱚᱸ ᱵᱚᱫᱚᱞᱚᱜ ᱛᱟᱭᱟ᱾ ᱪᱤᱱᱛᱟᱹ ᱵᱷᱟᱵᱽᱱᱟ ᱜᱚᱝᱠᱮ ᱡᱚᱠᱷᱚᱱ ᱜᱮ ᱵᱚᱞᱚᱜ ᱛᱟᱭ ᱩᱱᱤ ᱨᱮᱱ ᱟᱭᱳᱵᱟᱰᱟ ᱢᱮᱱᱫᱟ ᱫᱟᱹᱭ ᱫᱟᱫᱟ ᱱᱩᱠᱩ ᱦᱚᱸ ᱜᱚᱢᱠᱮ ᱩᱱᱤ ᱡᱚᱠᱷᱚᱱᱮ ᱵᱟᱹᱲᱤᱡᱟ ᱚᱱᱟ ᱵᱟᱹᱲᱤᱡ ᱠᱚ ᱦᱮᱸ ᱥᱟᱱᱟᱢᱟᱜ ᱜᱮ ᱞᱟᱹᱭ ᱥᱚᱡᱷᱮ ᱫᱚᱨᱠᱟᱨ ᱛᱟᱠᱚᱣᱟ ᱦᱮᱸ ᱥᱮ ᱵᱟᱝ?
ᱦᱳᱭ ᱜᱚᱝᱠᱮ᱾
ᱱᱚᱼᱚᱭ ᱡᱮ ᱱᱤᱭᱟᱹᱴᱟᱜ ᱫᱚ ᱵᱟᱹᱲᱤᱡ ᱠᱟᱱᱟ ᱱᱤᱭᱟᱹᱴᱟᱜ ᱫᱚ ᱵᱷᱩᱞ ᱠᱟᱱᱟ ᱱᱤᱭᱟᱹ ᱫᱚ ᱵᱟᱝ ᱠᱚᱨᱟᱣ ᱫᱚᱨᱠᱟᱨ ᱱᱤᱭᱟᱹ ᱫᱚ ᱠᱚᱨᱟᱣ ᱫᱚᱨᱠᱟᱨ ᱠᱟᱱᱟ, ᱱᱚᱜᱼᱚ ᱱᱚᱣᱟ ᱠᱚ ᱡᱚᱠᱷᱚᱱ ᱱᱟᱜ ᱩᱱᱤ ᱜᱤᱫᱽᱨᱟᱹ ᱡᱚᱠᱷᱚᱱ ᱱᱟᱜ ᱢᱟᱱᱮ ᱠᱤ ᱢᱟᱱᱮ ᱠᱷᱮᱞ ᱞᱮᱠᱟ ᱛᱮᱜᱮ ᱥᱮ ᱨᱟᱹᱥᱠᱟᱹ ᱛᱟᱞᱟ ᱛᱮᱜᱮ ᱢᱮᱱᱠᱷᱟᱱ ᱚᱱᱠᱟ ᱫᱷᱢᱠᱟᱣ ᱥᱮ ᱚᱱᱠᱟ ᱫᱟᱞ ᱠᱟᱛᱮᱫ ᱫᱚ ᱵᱟᱝ ᱫᱟᱞ ᱠᱟᱛᱮ ᱫᱚ ᱜᱚᱝᱠᱮ ᱩᱱᱤ ᱫᱚ ᱦᱚ ᱛᱚ ᱟᱭᱚ ᱟᱜ ᱢᱟᱱᱮ ᱟᱨᱚ ᱢᱚᱜ ᱢᱟᱱᱮ ᱠᱚᱨᱟ ᱨᱹᱯᱩᱫᱚᱜ ᱛᱟᱭᱟ ᱟᱨ ᱠᱟᱹᱴᱤᱡ ᱡᱤᱣᱤᱨᱮ ᱠᱟᱹᱴᱤᱡ ᱠᱚᱥᱴᱚᱭ ᱟᱹᱭᱠᱟᱹᱣᱟ ᱟᱫᱚ ᱡᱚᱠᱷᱚᱱ ᱜᱮᱱᱟᱦᱜ ᱠᱚᱥᱴᱚᱭ ᱟᱹᱭᱠᱟᱣᱼᱟ ᱩᱱᱫᱚ ᱱᱟᱦᱟᱜ ᱱᱟᱯᱟᱭ ᱰᱟᱦᱟᱨ ᱫᱚ ᱵᱟᱭ ᱪᱟᱞᱟᱜᱼᱟ ᱩᱱᱤ ᱫᱚ ᱮᱴᱟᱜ ᱵᱷᱟᱵᱽᱱᱟ ᱢᱟᱱᱮ ᱫᱩᱠ ᱵᱷᱟᱵᱽᱱᱟ ᱜᱮ ᱠᱟᱹᱴᱤᱡ ᱵᱚᱞᱚᱟᱭᱟ ᱵᱚᱦᱚᱜ ᱨᱮ
ᱦᱳᱭ ᱦᱳᱭ ᱦᱳᱭ
ᱟᱫᱚ ᱚᱱᱮ ᱚᱱᱟ ᱛᱮᱜᱮ ᱢᱟᱱᱮ ᱢᱮᱱ ᱜᱟᱱᱚᱜᱼᱟ ᱜᱚᱝᱠᱮ ᱩᱱᱤ ᱜᱤᱫᱽᱨᱟ ᱦᱮᱸ ᱢᱮᱱᱫᱚ ᱦᱩᱱᱟᱱ ᱱᱟᱯᱟᱭᱟᱜ ᱠᱚ ᱞᱟᱹᱭ ᱫᱚᱨᱠᱟᱨ ᱵᱟᱹᱲᱤᱡ ᱫᱚ ᱜᱚᱝᱠᱮ ᱡᱚᱛᱚ ᱨᱮᱜᱮ ᱠᱚ ᱵᱟᱹᱲᱤᱡᱟ ᱥᱟᱱᱟᱢ ᱢᱟᱱᱢᱤ ᱢᱟᱱᱮ ᱢᱟᱱᱢᱤ ᱵᱚᱞᱛᱮ ᱜᱮᱵᱚᱱ ᱵᱟᱹᱲᱤᱡᱟ ᱦᱮᱸ ᱥᱮ ᱵᱟᱝ
ᱦᱳᱭ ᱦᱳᱭ
ᱟᱫᱚ ᱢᱟᱱᱢᱤ ᱵᱚᱞᱛᱮ ᱜᱮ ᱡᱟᱦᱟᱸᱭ ᱢᱟᱹᱱᱢᱤ ᱵᱷᱩᱞ ᱜᱚᱫᱟᱭ ᱩᱱᱤ ᱠᱤ ᱜᱚᱡᱮᱭᱟᱵᱚᱱ ᱵᱟᱵᱚᱱ ᱜᱚᱡᱮᱭᱟ ᱛᱤᱥ ᱦᱚᱸ ᱦᱮᱸ ᱥᱮ ᱵᱟᱝ
ᱦᱳᱭ ᱦᱳᱭ
ᱩᱱᱤ ᱵᱚᱪᱚᱝ ᱟᱨᱚ ᱱᱟᱯᱟᱭ ᱰᱟᱦᱟᱨ ᱥᱮ ᱱᱟᱯᱟᱭ ᱪᱤᱱᱛᱟᱹ ᱵᱷᱟᱵᱱᱟ ᱮᱢ ᱠᱟᱛᱮᱫ ᱩᱱᱤ ᱟᱨᱚ ᱱᱟᱯᱟᱭ ᱥᱮᱡ ᱪᱟᱪᱚ ᱨᱟᱠ ᱜᱮ ᱜᱚᱝᱠᱮ ᱟᱵᱚᱣᱟᱜ ᱢᱟᱹᱱᱢᱤ ᱢᱟᱱᱮ ᱢᱟᱱᱮ ᱢᱟᱹᱱᱢᱤ ᱨᱮᱱᱟᱜ ᱩᱯᱨᱩᱢ ᱛᱟᱵᱚᱱ ᱫᱚ
ᱦᱳᱭ ᱦᱳᱭ ᱦᱳᱭ
ᱟᱨ ᱜᱚᱝᱠᱮ ᱱᱤᱝᱠᱟᱹᱜᱮ ᱦᱚᱳᱭᱛᱚ ᱡᱩᱫᱤ ᱵᱟᱭᱨᱮ ᱨᱮ ᱛᱟᱦᱮᱱᱟᱭ ᱵᱟᱭᱨᱮ ᱨᱮ ᱛᱟᱦᱮᱱ ᱥᱚᱢᱚᱭ ᱫᱚ ᱜᱚᱝᱠᱮ ᱡᱚᱠᱷᱚᱱ ᱟᱹᱛᱩ ᱚᱲᱟᱜ ᱨᱮ ᱦᱤᱡᱩᱜᱼᱟ ᱟᱭ ᱟᱹᱛᱩ ᱚᱲᱟᱜ ᱨᱮ ᱦᱮᱡ ᱠᱟᱛᱮᱫ ᱜᱚᱝᱠᱮ ᱢᱟᱱᱮ ᱮᱸᱫ ᱦᱳᱭᱛᱚ ᱟᱭᱚ ᱵᱟᱵᱟ ᱥᱮ ᱫᱟᱹᱭ ᱫᱟᱫᱟ ᱫᱚ ᱥᱟᱱᱟᱢ ᱦᱚᱲ ᱠᱚ ᱩᱨᱩᱢ ᱠᱚᱣᱟ ᱟᱛᱩ ᱠᱚᱨᱮᱱ ᱡᱮ ᱚᱠᱚᱭᱴᱟᱜ ᱦᱚᱲ ᱫᱚᱭ ᱪᱮᱫ ᱞᱮᱠᱟᱱᱟ ᱚᱠᱚᱭᱴᱟᱜ ᱦᱚᱲ ᱫᱚᱭ ᱵᱮᱥᱟ ᱚᱠᱚᱭᱴᱟᱜ ᱦᱚᱲ ᱫᱚᱭ ᱵᱟᱹᱲᱤᱡᱼᱟ ᱩᱱᱠᱩ ᱠᱚᱴᱷᱮᱱ ᱦᱚᱸ ᱢᱤᱫᱴᱮᱱ ᱞᱚᱠᱠᱷᱚ ᱫᱚᱦᱚ ᱦᱩᱭᱩᱜᱼᱟ ᱛᱟᱵᱚᱱᱟ ᱱᱤᱦᱟᱹᱛᱤ ᱞᱟᱜᱟᱣ ᱵᱚᱱᱟ ᱟᱫᱚ ᱩᱱᱠᱩ ᱡᱚ ᱪᱮᱛᱟᱱ ᱨᱮ ᱦᱳᱭ ᱩᱱᱠᱩ ᱪᱮᱛᱟᱱ ᱨᱮ ᱡᱩᱫ ᱟᱵᱚ ᱜᱚᱝᱠᱮ ᱡᱩᱫᱤ ᱵᱟᱵᱚᱱ ᱞᱚᱠᱠᱷᱚᱭᱟ ᱥᱮ ᱩᱱᱤ ᱜᱤᱫᱽᱨᱟᱹ ᱪᱮᱛᱟᱱ ᱨᱮ ᱵᱟᱵᱚᱱ ᱞᱚᱠ ᱞᱚᱠᱠᱷᱚᱭᱟ ᱚᱠᱚᱭ ᱚᱠᱚᱭ ᱜᱤᱫᱽᱨᱟᱹ ᱥᱟᱞᱟᱜ ᱫᱚ ᱜᱟᱛᱮ ᱪᱚ ᱜᱚᱜᱼᱟ ᱚᱠᱚᱭ ᱠᱚ ᱜᱤᱫᱽᱨ ᱥᱟᱞᱟᱜ ᱫᱚ ᱜᱟᱛᱮ ᱪᱚ ᱵᱟᱝ ᱜᱟᱱᱚᱜᱼᱟ ᱱᱤᱝᱠᱟᱹ ᱦᱚᱸ ᱟᱹᱛᱩ ᱚᱲᱟᱜ ᱨᱮ ᱜᱚᱝᱠᱮ ᱢᱮᱱᱟᱜ ᱠᱚᱣᱟ ᱡᱟᱦᱟᱸᱭᱛᱚ ᱦᱚᱭᱫᱚ ᱦᱚᱲ ᱨᱟᱹᱯᱩᱫ ᱜᱮᱠᱚ ᱪᱮᱥᱴᱟᱭᱟᱠᱚ ᱟᱹᱰᱤᱜᱟᱱ
ᱦᱳᱭ ᱦᱳᱭ ᱦᱳᱭ
ᱟᱫᱚ ᱩᱱᱠᱩ ᱦᱚᱲ ᱥᱟᱞᱟᱜ ᱜᱚᱝᱠᱮ ᱡᱩᱫᱤ ᱟᱵᱚ ᱡᱩᱫᱤ ᱩᱱᱤ ᱜᱤᱫᱽᱨᱟᱹ ᱢᱟᱱᱮ ᱞᱟᱹᱭ ᱠᱟᱛᱮᱫ ᱡᱩᱫᱤ ᱩᱱᱤ ᱡᱩᱫᱤ ᱵᱟᱝ ᱜᱟᱛᱮ ᱦᱚᱪᱚᱣᱟᱭ ᱦᱩᱭᱩᱜᱼᱟ ᱥᱮ ᱢᱟᱱᱮ ᱨᱟᱹᱥᱠᱟᱹ ᱛᱟᱞᱟ ᱛᱮᱜᱮ ᱡᱩᱫᱤ ᱚᱞ ᱯᱟᱲᱦᱟᱣ ᱨᱮᱭ ᱢᱤᱫᱴᱟᱹᱱ ᱢᱟᱱᱮ ᱩᱱᱤ ᱢᱤᱫᱴᱟᱹᱱ ᱜᱟᱭᱰᱮᱱᱥ ᱢᱤᱫᱴᱮᱱ ᱫᱚᱦᱚ ᱠᱟᱛᱮᱫ ᱥᱮ ᱢᱤᱫᱴᱮᱱ ᱚᱲᱟᱜ ᱚᱲᱟᱜ ᱨᱮᱜᱮ ᱢᱤᱫᱴᱮᱱ ᱦᱚᱭᱛᱳ ᱚᱱᱠᱟ ᱜᱟᱹᱠᱷᱩᱲᱟᱱ ᱦᱚᱲ ᱦᱚᱭ ᱟᱹᱛᱩ ᱟᱹᱛᱩ ᱚᱲᱟᱜ ᱨᱮᱜᱮ ᱢᱮᱱᱟᱜ ᱠᱚᱣᱟ ᱡᱟᱦᱟᱸᱭ ᱫᱚ ᱦᱚᱭᱛᱳ ᱚᱞ ᱯᱟᱲᱦᱟᱣ ᱠᱚᱣᱟ ᱠᱚ ᱜᱤᱫᱽᱨᱟᱹ ᱠᱚ
ᱦᱳᱭ ᱦᱳᱭ
ᱱᱚᱜᱚᱱᱠᱟᱱ ᱦᱚᱲ ᱠᱚᱴᱷᱮᱱ ᱡᱩᱫᱤ ᱵᱚᱱ ᱵᱷᱮᱡᱟ ᱫᱟᱱᱮᱭᱭᱟ ᱛᱟᱦᱚᱞᱮ ᱩᱱᱤᱭᱟᱜ ᱪᱤᱱᱛᱟ ᱵᱟᱹᱷᱟᱱᱟ ᱦᱚᱸ ᱵᱟᱝ ᱵᱚᱫᱚᱞᱚᱜ ᱛᱟᱭᱟ ᱥᱟᱶ ᱥᱟᱶᱛᱮ ᱟᱭᱟᱜ ᱢᱮᱱᱫᱚ ᱢᱮᱱᱫᱚ ᱚᱞᱚᱜ ᱯᱟᱲᱦᱟᱜ ᱰᱟᱦᱟᱨ ᱨᱮ ᱩᱱᱤ ᱢᱟᱱᱮ ᱞᱟᱭᱤᱱᱮ ᱫᱚᱦᱚ ᱠᱟᱛᱟᱭᱟ
ᱦᱳᱭ ᱦᱳᱭ
ᱦᱚᱸ ᱟᱫᱚ ᱜᱚᱝᱠᱮ ᱱᱚᱜᱚᱝᱠᱟ ᱠᱟᱛᱮᱫ ᱜᱮ ᱩᱱᱤ ᱜᱤᱫᱽᱨᱟᱹ ᱫᱚ